ᱪᱮᱫ ᱵᱤᱱ ᱪᱤᱠᱟᱭ ᱮᱫ᱾
ᱦᱮᱞᱳ
ᱦᱮᱸ ᱜᱚᱝᱠᱮ ᱡᱚᱦᱟᱨ ᱜᱮ ᱪᱮᱫ ᱵᱤᱱ ᱪᱤᱠᱟᱹᱭᱟ᱾
ᱦᱳᱭ ᱦᱳᱭ ᱡᱚᱦᱟᱨ ᱜᱮ ᱟᱻ ᱡᱤᱨᱟᱹᱣ ᱤᱱᱠᱟᱹ ᱮᱢᱚᱱ ᱜᱮ ᱦᱮᱱᱟᱜ ᱟᱠᱟᱫ ᱞᱤᱧᱟᱹ
ᱟᱪᱪᱷᱟ ᱟᱪᱪᱷᱟ ᱛᱟᱦᱚᱞᱮ ᱱᱟᱯᱟᱭ ᱵᱟᱲᱟ ᱜᱮ ᱵᱟᱝ
ᱦᱳᱭ ᱟᱹᱞᱤᱧ ᱠᱚᱫᱚ ᱱᱟᱯᱟᱭ ᱵᱟᱲᱟ ᱜᱮᱭᱟ᱾ ᱟᱵᱮᱱ ᱠᱚᱜᱮ ᱪᱮᱫ ᱞᱮᱠᱟ ᱦᱮᱱᱟᱜ ᱵᱟᱲᱟ ᱵᱮᱱᱟ᱾
ᱮᱠᱫᱚᱢ ᱱᱟᱦᱟᱸᱜ ᱱᱟᱯᱟᱭ ᱜᱮ ᱟᱫᱚ ᱠᱤᱫᱩᱜ ᱠᱚ ᱡᱚᱢ ᱦᱩᱭᱱᱟ ᱥᱮ ᱵᱟᱝ?
ᱦᱳᱭ ᱜᱚᱝᱠᱮ ᱟᱞᱮᱫ ᱫᱚ ᱠᱤᱫᱩᱵ ᱠᱚᱫᱚᱞᱮ ᱡᱚᱢ ᱵᱟᱲᱟᱠᱮᱫᱼᱟ ᱟᱯᱮ ᱠᱚᱜᱮ?
ᱟᱫᱚ ᱱᱟᱦᱟᱸᱜ ᱛᱤᱦᱤᱧ ᱫᱚ ᱱᱟᱠᱷᱟᱱ ᱞᱮ ᱯᱤᱴᱷᱟᱹ ᱞᱮᱫᱼᱟ, ᱠᱟᱹᱴᱤᱡ ᱯᱤᱴᱟᱹ ᱠᱚᱜᱮ ᱡᱚᱢ ᱠᱟᱛᱮ ᱠᱤᱫᱳᱜ ᱦᱩᱭ ᱱᱟ ᱛᱮᱦᱮᱧ ᱫᱚ ᱟᱫᱚ᱾ ᱟᱫᱟ ᱟᱫᱚ ᱜᱚᱢᱠᱮ ᱟᱫᱚ ᱟᱹᱵᱤᱱ ᱫᱚ ᱚᱠᱟᱴᱟᱜ ᱫᱤᱥᱚᱢ ᱵᱮᱝᱜᱚᱞ ᱫᱤᱥᱚᱢ ᱥᱮ ᱚᱠᱟᱴᱟᱜ?
ᱟᱜ ᱟᱹᱞᱤᱧ ᱫᱚ ᱜᱚᱢᱠᱮ ᱟᱹᱞᱤᱧ ᱫᱚ ᱟᱥᱟᱢ ᱫᱤᱥᱚᱢ ᱠᱷᱚᱱᱞᱤᱧ ᱨᱚᱲᱮᱫᱼᱟ᱾
ᱟᱪᱪᱷᱟ ᱟᱪᱪᱷᱟ ᱜᱚᱝᱠᱮ ᱟᱹᱞᱤᱧ ᱵᱩᱡᱷᱟᱹᱣ ᱠᱟᱜ ᱞᱤᱧᱟ ᱠᱷᱟᱱ ᱛᱟᱦᱚᱞᱮ ᱱᱤᱛᱚᱜ ᱫᱚ ᱚᱲᱟᱜ ᱠᱚᱨᱮ ᱡᱚᱛᱚ ᱦᱚᱲ ᱠᱚ ᱡᱟᱹᱯᱤᱫ ᱵᱟᱲᱟ ᱠᱮᱫᱼᱟ ᱥᱮ
ᱵᱟᱝᱜᱮ ᱟᱸ ᱡᱚᱢ ᱵᱟᱲᱟᱭᱟᱠᱚ ᱟᱸ ᱡᱚᱢ ᱵᱟᱲᱟᱭᱟ ᱠᱚ ᱟᱫᱚᱢ ᱠᱚᱫᱚ ᱟᱫᱚ
ᱛᱚ ᱡᱚᱢ ᱵᱟᱲᱟᱭᱮᱫᱼᱟ ᱠᱚ ᱵᱟᱝ ᱚ ᱛᱤᱱᱟᱹᱜ ᱠᱚᱛᱮ ᱡᱚᱢ ᱵᱟᱲᱟ ᱠᱟᱛᱮ ᱟᱥᱛᱮ ᱟᱥᱛᱮ ᱡᱚᱛᱚ ᱦᱚᱲ ᱠᱚ ᱡᱟᱹᱯᱤᱫ-ᱟ ᱟᱫᱚ ᱜᱚᱝᱠᱮ ᱟᱫᱚ ᱟᱪᱪᱷᱟ ᱟᱪᱪᱷᱟ ᱜᱚᱝᱠᱮ ᱟᱫᱚᱞᱤᱧ ᱠᱩᱞᱤᱭᱟᱜᱼᱟ ᱡᱟᱦᱟᱸ ᱫᱚᱠᱚ ᱞᱟᱹᱭᱟ ᱟᱥᱟᱢ ᱢᱟ ᱪᱟ ᱪᱟ ᱵᱟᱜᱟᱱ ᱥᱮ ᱪᱟ ᱫᱤᱥᱚᱢ ᱦᱮᱸ ᱵᱟᱝ ᱥᱟᱹᱨᱤ ᱥᱮ ᱱᱟᱥᱮ ᱛᱤᱱᱟᱹᱜ ᱜᱟᱱ ᱛᱤᱱᱟᱹᱜ ᱜᱟᱱ ᱟᱯᱮᱭᱟ ᱥᱩᱨᱩ ᱥᱮᱫ ᱨᱮᱜᱮ ᱥᱮ ᱱᱟᱦᱟᱸᱜ ᱥᱟᱺᱜᱤᱧ ᱥᱮᱫ ᱧᱚᱜ ᱜᱮᱭᱟ ᱪᱟ ᱵᱟᱵᱟ ᱦᱚᱲ ᱠᱚᱫᱚ ᱠᱷᱟᱱ
ᱦᱳᱭ ᱜᱚᱢᱠᱮ ᱪᱟ ᱵᱟᱜᱟᱱ ᱠᱚᱫᱚ ᱟᱸ ᱟᱞᱮ ᱟᱥ ᱯᱟᱥ ᱠᱚᱨᱮᱜᱮ ᱢᱮᱱᱟᱜ ᱫᱚ ᱪᱟ ᱵᱟᱜᱟᱱ ᱠᱚᱫᱚ ᱢᱮᱱ ᱞᱮᱠᱷᱟᱱᱢ ᱱᱤᱡᱮᱨ ᱦᱚᱸᱢ ᱵᱟᱜᱟᱱ ᱫᱟᱲᱮᱭᱟᱜ ᱮ ᱪᱟ ᱠᱚᱫᱚ ᱟᱫᱚ ᱡᱟᱜᱟ ᱠᱚᱫᱚ ᱟᱹᱰᱤ ᱢᱟᱨᱟᱝ ᱛᱮ ᱮᱸ ᱚᱠᱚᱭ ᱠᱚᱫᱚ ᱠᱚ ᱵᱟᱜᱟᱱ ᱵᱟᱲᱟ ᱠᱟᱜ-ᱟ ᱠᱚ᱾
ᱥᱚᱨ ᱠᱚᱨᱮ ᱵᱩᱨᱩ ᱠᱚ ᱦᱮᱱᱟᱜ ᱜᱮᱭᱟ᱾ ᱵᱩᱨᱩ ᱠᱚᱪᱷᱟᱲᱟ ᱛᱚ ᱪᱟ ᱫᱚ ᱵᱟᱝ ᱦᱩᱭᱩᱜᱼᱟ ᱵᱟᱝ ᱚᱱᱠᱟ ᱵᱩᱨᱩ ᱧᱚᱜ ᱡᱟᱭᱜᱟ ᱦᱚᱸ ᱵᱟᱝ ᱠᱟᱹᱴᱤᱡ ᱩᱥᱩ ᱤᱭᱟᱹ ᱧᱚᱜ ᱡᱮᱢᱚᱱ ᱫᱟᱜ ᱟᱞᱚ ᱛᱤᱸᱜᱩᱭ ᱢᱟ ᱦᱮ ᱵᱟᱝ ᱚᱸ ᱟᱪᱪᱷᱟ ᱛᱟᱦᱚᱞᱮ ᱜᱚᱢᱠᱮ ᱮᱸ ᱛᱟᱦᱚᱞᱮ ᱪᱟᱵᱟ ᱪᱟᱭ ᱪᱮᱫ ᱜᱚᱝᱠᱮ ᱪᱮᱫᱵᱤᱱ ᱞᱟᱹᱭ ᱠᱮᱫᱼᱟ?
ᱟ ᱵᱟᱝᱜᱮ ᱜᱚᱢᱠᱮ ᱟᱞᱮᱥᱮᱫ ᱫᱚ ᱚᱱᱠᱟ ᱵᱩᱨᱩ ᱡᱟᱭᱜᱟ ᱠᱚᱫᱚ ᱵᱟᱝ ᱠᱟᱱᱟ᱾ ᱟᱸ ᱟᱞᱮ ᱥᱮᱫ ᱫᱚ ᱱᱚᱝᱠᱟ ᱟᱻᱨ ᱨᱟᱹᱥᱤᱭᱟ ᱟᱹᱛ ᱟᱛᱩ ᱠᱟᱱᱟ᱾ ᱡᱟᱭᱜᱟ ᱠᱚᱫᱚ ᱥᱚᱢᱟᱱ ᱜᱮᱭᱟ ᱥᱚᱢᱟᱱ ᱫᱚ, ᱟᱫᱚ ᱡᱚᱛᱚ ᱜᱮ ᱪᱟᱥ ᱞᱮᱠᱷᱟᱱ ᱫᱚ ᱟᱞᱮ ᱥᱮᱱ ᱫᱚ ᱡᱚᱛᱚᱜᱮ ᱦᱩᱭᱩᱜᱼᱟ ᱾
ᱟᱪᱪᱷᱟ ᱟᱪᱪᱷᱟ ᱜᱚᱝᱠᱮ ᱛᱟᱦᱚᱞᱮ ᱟᱫᱚ ᱤᱭᱟᱹ ᱪᱟ ᱵᱟᱜᱟᱱ ᱠᱚᱫᱚ ᱛᱤᱱᱟᱹᱜ ᱥᱟᱸᱜᱤᱧ ᱧᱚᱜ ᱜᱮᱭᱟ, ᱥᱮ ᱥᱩᱨ ᱥᱩᱨ ᱧᱚᱜ ᱨᱮᱜᱮ ᱦᱮᱱᱟᱜᱼᱟ?
ᱟᱨ ᱜᱚᱢᱠᱮ ᱟᱞᱮ ᱥᱩᱨ ᱥᱩᱨ ᱜᱮ ᱢᱮᱱᱟᱜᱼᱟ ᱚᱱᱠᱟ, ᱢᱤᱫ ᱦᱚᱲᱟᱜ ᱜᱮ ᱚᱱᱠᱟ ᱫᱚᱥᱼᱼ ᱵᱤᱜᱷᱟᱹ ᱵᱟᱨᱚ ᱵᱤᱜᱷᱟᱹ ᱚᱱᱠᱟ ᱾
ᱟᱪᱪᱷᱟ ᱟᱪᱪᱷᱟ, ᱚ ᱟᱪᱪᱷᱟ ᱛᱟᱦᱚᱞᱮ ᱪᱟ ᱫᱚ ᱪᱮᱫ ᱞᱮᱠᱟ ᱜᱚᱢᱠᱮ ᱪᱟᱥ? ᱪᱟᱢ ᱪᱟ ᱪᱟᱥ ᱠᱟᱛᱮᱫ ᱫᱚ ᱟᱞᱮ ᱫᱚ ᱦᱟᱸᱜ ᱩᱱᱟᱹᱜ ᱫᱚ ᱵᱟᱞᱮ ᱵᱟᱲᱟᱭᱟ ᱛᱚ ᱟᱫᱚ ᱪᱟ ᱪᱟᱥ ᱫᱚ ᱢᱤᱫ ᱞᱮᱠᱟ ᱢᱟᱱᱮ ᱵᱷᱟᱜᱮ ᱯᱨᱚᱯᱷᱤᱴ ᱢᱮᱱᱟᱜᱼᱟ ᱥᱮ ᱪᱮᱫ ᱞᱮᱠᱟ? ᱢᱟᱱᱮ ᱫᱚᱢᱮ ᱮᱠᱴᱟ ᱫᱚ ᱟᱯᱮ ᱥᱮᱫ ᱫᱚ ᱵᱟᱝ, ᱪᱟ ᱨᱮᱱᱟᱜ ᱪᱟᱦᱤᱫᱟ ᱪᱮᱫ ᱞᱮᱠᱟ ᱾ ᱞᱮᱠᱟ ᱢᱟᱱᱮ ᱪᱮᱫ ᱞᱮᱠᱟ ᱠᱚ ᱦᱟᱛᱟᱣᱟ ᱱᱚᱰᱮ ᱤᱭᱟᱹ ᱠᱚ, ᱪᱮᱫ ᱞᱮᱠᱟ ᱠᱚ ᱛᱩᱞᱟ ᱟᱯᱮ ᱴᱷᱮᱱ ᱠᱷᱚᱱᱟᱜ?
ᱟᱸ ᱦᱟᱡᱽᱨᱤ ᱠᱟᱹᱢᱤ ᱦᱚᱸ ᱦᱚᱲ ᱠᱚᱣᱟᱜ ᱫᱚ ᱟᱸ ᱚᱸᱰᱮ ᱥᱤᱫ ᱠᱟᱛᱮᱫ ᱩᱱᱠᱩ ᱫᱚ ᱠᱮᱡᱤ ᱦᱤᱥᱟᱹᱵᱽ ᱠᱚ ᱦᱟᱛᱟᱣᱮᱜ -ᱟᱠᱚ ᱾
ᱚᱻ
ᱠᱮᱡᱤ ᱦᱤᱥᱟᱹᱵᱽ ᱩᱱᱠᱩ ᱫᱚᱠᱩᱼᱼ ᱠᱟᱹᱢᱤᱭᱟ ᱟᱨ ᱩᱱᱤ ᱫᱚ ᱦᱳᱭ ᱚᱱ ᱟᱠᱚᱭᱤᱡ ᱢᱟᱹᱞᱤᱠ ᱫᱚ ᱩᱱᱤᱫᱚ ᱠᱩᱭᱤᱱᱴᱚᱞ ᱦᱤᱥᱟᱹᱵᱮ ᱥᱮᱞ ᱮᱫᱼᱟ ᱾
ᱟᱪᱪᱷᱟ ᱟᱪᱪᱷᱟ ᱢᱟᱱᱮ, ᱪᱮᱫ ᱞᱮᱠᱟ ᱡᱟᱦᱟᱸᱭ ᱠᱚ ᱥᱟᱵᱽ ᱠᱟᱜᱢᱮ ᱟᱵᱤᱱ ᱵᱤᱱ ᱠᱟᱹᱢᱤ ᱵᱤᱱ ᱪᱟᱞᱟᱣ ᱠᱟᱱᱟ ᱛᱚ ᱠᱟᱹᱢᱤ ᱪᱟᱞᱟᱣ ᱠᱟᱛᱮᱫᱼᱼ ᱟᱹᱵᱤᱱ ᱫᱚ ᱢᱟᱱᱮ, ᱪᱮᱫ ᱞᱮᱠᱟ ᱢᱟᱱᱮ, ᱛᱤᱱᱟᱹᱜ ᱜᱟᱱ ᱵᱤᱱ ᱢᱟᱱᱮ ᱟᱵᱤᱱ ᱫᱚ ᱠᱮᱡᱤ ᱦᱤᱥᱟᱹᱵᱽ ᱚᱸᱰᱮ ᱜᱚᱝᱠᱮ ᱩᱱᱤ ᱡᱟᱦᱟᱸᱭ ᱢᱟᱞᱤᱠᱼᱼ ᱠᱟᱱᱟᱭ ᱩᱱᱤ ᱫᱚ ᱠᱮᱡᱤ ᱦᱤᱥᱟᱹᱵᱽ ᱛᱮ ᱟᱵᱤᱱᱟᱜ ᱫᱚᱭ ᱳᱡᱚᱱ ᱛᱟᱵᱤᱱᱟ ᱱᱩᱱᱟᱹᱜ ᱚᱱᱠᱟ ᱯᱚᱭᱥᱟᱭ ᱮᱢᱟᱵᱮᱱᱟ ᱦᱮᱸ ᱵᱟᱝ, ᱛᱤᱱᱟᱹᱜ ᱠᱤᱡᱤ ᱵᱤᱱ ᱤᱭᱟᱹᱣ ᱠᱟᱜᱼᱟ ᱵᱟᱝᱼᱼ
ᱦᱚᱭ ᱦᱚᱭ ᱦᱚᱭ ᱾
ᱪᱮᱫ ᱠᱟ ᱠᱮᱡᱤ ᱨᱮ ᱛᱤᱱᱟᱹᱜ ᱜᱟᱱ ᱯᱩᱭᱥᱟᱹ ᱛᱟᱞᱦᱮ ᱮᱢᱟ ᱵᱤᱱᱟ ᱪᱮᱫ ᱠᱟ ᱠᱚ ᱮᱢᱚᱜᱼᱟ, ᱠᱟᱹᱴᱤᱡ ᱡᱩᱫᱤ ᱵᱮᱱ ᱞᱟᱹᱭ ᱥᱚᱫᱚᱨᱟᱼᱼ
ᱠᱤᱡᱤ ᱦᱤᱸᱥᱟᱹᱵᱽ ᱫᱚ ᱦᱟᱸᱜ ᱜᱚᱢᱠᱮᱼᱼ
ᱱᱩᱱᱟᱹᱜ ᱫᱚ ᱦᱟᱸᱜ ᱵᱟᱵᱤᱱ ᱵᱟᱲᱟᱭᱟ ᱵᱟᱝ?
ᱦᱚᱸ ᱢᱮᱱᱟᱜᱼᱟ ᱠᱮᱡᱤ ᱦᱤᱥᱟᱹᱵᱽ ᱫᱚ ᱚᱱᱠᱟ ᱥᱟᱴ ᱴᱟᱠᱟ ᱟᱴ ᱴᱟᱠᱟᱣ ᱠᱟᱜᱼᱟ ᱠᱚ ᱟᱫᱚ, ᱢᱮᱱᱮᱠᱼᱼ ᱩᱱᱠᱩ ᱜᱮ ᱩᱱᱠᱩ ᱪᱟ ᱥᱤᱫ ᱵᱟᱞᱟ ᱠᱚᱫᱚ ᱟ, ᱮᱸᱼᱼ ᱫᱤᱱᱨᱮ ᱚᱱᱠᱟ ᱥᱟᱴ ᱠᱮᱡᱤ ᱠᱳ ᱥᱤᱫᱮᱜᱼᱟ ᱚᱠᱚᱭᱫᱚ ᱯᱚᱧᱪᱟᱥ ᱠᱮᱡᱤ ᱠᱳ ᱥᱤᱫᱮᱜᱼᱟ ᱚᱱᱠᱟᱠᱚ ᱥᱤᱫᱮᱜᱼᱟ, ᱚᱝᱠᱟᱠᱚ ᱞᱟᱹᱭᱟ
ᱚ ᱥᱟᱛ ᱟᱴ ᱴᱟᱠᱟ ᱠᱟᱛᱮᱜ ᱠᱮᱡᱤ ᱛᱟᱞᱦᱮ ᱵᱟᱝ, ᱛᱟᱞᱦᱮ ᱜᱚᱝᱠᱮ ᱮᱸᱜᱼᱼ ᱞᱟᱹᱭ ᱵᱤᱱᱼᱼ
ᱦᱳᱭ ᱟᱨ ᱚᱱᱠᱟ ᱠᱩ ᱚᱠᱚᱭ ᱫᱚ ᱥᱤᱫ ᱫᱟᱲᱮᱭᱟᱜ ᱠᱷᱟᱱ ᱫᱤᱱ ᱢᱟᱱᱮ ᱥᱤᱫ ᱞᱮᱠᱷᱟᱱ ᱫᱚ ᱩᱱᱤ ᱫᱚ ᱥᱚᱛᱛᱳᱨ ᱟᱥᱤ ᱠᱮᱡᱤ ᱦᱟᱹᱵᱤᱡ ᱦᱚᱸᱭ ᱥᱤᱫ ᱫᱟᱲᱮᱭᱟᱜᱼᱟ ᱠᱚ ᱾
ᱚ ᱟᱪᱪᱷᱟ ᱟᱪᱪᱷᱟ ᱜᱚᱝᱠᱮ ᱛᱟᱦᱞᱮ ᱥᱚᱛᱛᱳᱨ ᱟᱥᱤ ᱠᱮᱡᱤ ᱫᱚ ᱛᱤᱱ ᱜᱷᱟᱹᱲᱤᱡ ᱞᱟᱜᱟᱜ ᱛᱮ ᱥᱤᱫ ᱫᱚ ᱢᱟᱱᱮ ᱥᱟᱨᱟᱫᱤᱱ ᱨᱮ ᱾
ᱵᱟᱝᱜᱮ ᱚᱠᱚᱭ ᱫᱚ ᱚᱱᱠᱟ ᱥᱤᱫ ᱦᱮᱣᱟ ᱦᱚᱲ ᱫᱚ, ᱢᱤᱫ ᱵᱮᱞᱟ ᱟᱱᱮ ᱥᱤᱫ ᱞᱮᱠᱷᱟᱱ ᱜᱮ ᱩᱱᱤ ᱫᱚᱼᱼ ᱪᱚᱞᱞᱤᱥ ᱯᱚᱧᱪᱟᱥ ᱠᱮᱡᱤ ᱜᱟᱱ ᱠᱩ ᱛᱩᱞᱟᱣᱟᱠᱩ ᱢᱤᱫ ᱵᱮᱞᱟ ᱨᱮᱜᱮ ᱠᱩᱼᱼ
ᱢᱤᱫ ᱵᱮᱞᱟ ᱨᱮᱜᱮ ᱢᱟᱱᱮ ᱟᱹᱰᱤ ᱩᱛᱟᱹᱨ ᱜᱚᱝᱠᱮ ᱟᱹᱰᱤ ᱩᱛᱟᱹᱨ ᱥᱤᱫ ᱫᱚ ᱦᱮᱸᱥᱮ, ᱱᱚᱣᱟ ᱫᱚ ᱛᱟᱦᱞᱮ ᱵᱷᱟᱜᱮ ᱜᱮᱭᱟ ᱾ ᱛᱟᱦᱞᱮ ᱥᱟᱛ ᱟᱴ ᱴᱟᱠᱟ ᱠᱟᱛᱮ ᱢᱚᱴᱟᱢᱩᱴᱤ ᱢᱟᱱᱮ ᱯᱚᱭᱥᱟ ᱨᱮᱱᱟᱜ ᱚᱵᱷᱟᱵᱽ ᱫᱚ ᱵᱟᱝ ᱦᱩᱭᱩᱜ ᱡᱩᱫᱤ ᱠᱟᱹᱢᱤ ᱫᱟᱲᱮᱭᱟᱜᱼᱟᱢ ᱵᱟᱝ ᱟᱯᱮ ᱥᱮᱫ ᱫᱚ ᱵᱟᱝᱼᱼ
ᱦᱳᱭ ᱦᱳᱭ ᱠᱟᱹᱢᱤ ᱫᱟᱲᱮᱭᱟᱜ ᱟᱢ, ᱟᱸ ᱯᱚᱭᱥᱟ ᱨᱮᱱᱟᱜ ᱚᱵᱷᱟᱵᱽ ᱠᱚᱫᱚ ᱵᱟᱹᱱᱩᱜ ᱠᱚᱣᱟ ᱟᱫᱚᱼᱼ ᱤᱱᱟᱹ ᱠᱚᱜᱮ ᱠᱟᱢᱤ ᱠᱚᱫᱚ ᱢᱮᱱᱟᱜᱼᱟ ᱦᱟᱞᱠᱟ ᱧᱚᱜ ᱟᱫᱚ, ᱠᱟᱹᱢᱤ ᱦᱚᱲ ᱦᱚᱸᱠᱚ ᱰᱷᱮᱨ ᱜᱮᱭᱟ ᱰᱷᱮᱨ ᱫᱚ ᱟᱫᱚ ᱾ ᱤᱱᱟᱹ ᱠᱷᱚᱱ ᱫᱚ ᱮᱴᱟᱜ ᱠᱟᱹᱢᱤ ᱫᱚ ᱵᱟᱱᱩᱜ ᱠᱟᱜᱼᱟ, ᱟᱫᱚ ᱴᱟᱠ ᱴᱩᱠ ᱢᱮᱱᱟᱜ ᱵᱟᱲᱟ ᱜᱮᱭᱟ ᱤᱱᱟᱹ ᱠᱩ ᱚᱲᱟᱜ ᱠᱚᱨᱮ ᱫᱚ ᱚᱱᱠᱟ ᱠᱚᱫᱚ ᱾ ᱵᱟᱜᱟᱱ ᱠᱷᱟᱛᱨᱟ ᱠᱩ, ᱵᱟᱜᱟᱱ ᱠᱩ ᱮᱸ ᱵᱮᱱᱟᱣ ᱟᱠᱩ ᱩᱱ ᱥᱚᱢᱚᱭ ᱜᱤ ᱾
ᱛᱟᱞᱦᱮ ᱜᱚᱝᱠᱮ ᱤᱭᱟᱹ ᱪᱟ, ᱪᱟ ᱠᱚᱫᱚ ᱱᱟᱜ ᱟᱯᱮ ᱫᱚᱼᱼ ᱦᱮᱸ ᱪᱟ ᱠᱚᱫᱚ ᱛᱤᱱᱟᱹᱜ ᱯᱩᱯᱩᱞᱟᱨᱤᱴᱤ ᱜᱮᱭᱟ ᱟᱯᱮ ᱥᱮᱫ ᱫᱚ, ᱢᱟᱱᱮ ᱪᱟ ᱡᱟᱸᱦᱟ? ᱠᱚ ᱡᱟᱦᱟᱸ ᱠᱚ ᱧᱩᱭᱟ ᱪᱟ ᱦᱚᱲ ᱠᱚ ᱚᱱᱟ ᱠᱚ ᱛᱤᱱᱟᱹᱜ ᱪᱮᱫ ᱞᱮᱠᱟ ᱵᱟᱡᱟᱨ ᱠᱚᱨᱮᱜ ᱥᱮ ᱦᱮᱸᱼᱻ ᱟᱯᱮ ᱟᱹᱛᱩ ᱠᱚᱨᱮ ᱪᱮᱜ ᱛᱤᱱᱟᱹᱜ ᱜᱟᱱ ᱯᱨᱚᱵᱷᱟᱵᱽ ᱢᱮᱱᱟᱜᱼᱟ ᱡᱮ, ᱢᱟᱱᱮ ᱟᱯᱮ ᱟᱯᱮᱭᱟᱜ ᱮᱞᱟᱠᱟ ᱨᱮ ᱦᱩᱭᱩᱜ ᱠᱟᱱᱛᱮ ᱟᱯᱮ ᱫᱚᱼᱼ ᱫᱚᱢᱮ ᱯᱮ ᱢᱟᱱᱮ ᱧᱩᱭ ᱢᱟᱱᱮ ᱯᱨᱟᱭ ᱵᱤᱱ ᱧᱩᱭ ᱜᱮᱭᱟ, ᱥᱮ ᱟᱯᱮ ᱫᱚ ᱫᱚᱢᱮ ᱮᱠᱴᱟ ᱫᱚ ᱵᱟᱯᱮ ᱢᱚᱱᱮᱭᱟᱜᱼᱟ ᱡᱟᱦᱟᱸᱭ ᱠᱩ ᱠᱤᱪᱷᱩ ᱠᱤᱪᱷᱩ ᱡᱟᱭᱜᱟ ᱨᱮ ᱧᱮᱞᱵᱤᱱ ᱡᱟᱸᱦᱟᱸ ᱡᱤᱱᱤᱥ ᱚᱱᱟ ᱡᱟᱭᱜᱟ ᱨᱮᱼᱼ ᱠᱟᱱᱟ ᱫᱚ ᱚᱱᱟ ᱡᱟᱭᱜᱟ ᱨᱮᱱ ᱦᱚᱲ ᱫᱚ, ᱚᱱᱟ ᱫᱚᱢᱮ ᱮᱠᱴᱟ ᱫᱚ ᱵᱟᱠᱚ ᱯᱩᱪᱷᱟᱹᱣᱟᱜᱼᱟ ᱚᱱᱠᱟᱱ ᱠᱤᱪᱷᱩᱼᱼ
ᱟᱸ ᱳᱭ ᱱᱚᱛᱮ ᱫᱚ ᱤᱱᱟᱹ, ᱪᱟ ᱠᱷᱚᱱ ᱮᱴᱟᱜ ᱠᱚᱫᱚ ᱦᱟᱸᱜᱼᱼ ᱡᱮᱱᱮ ᱵᱟᱝ ᱮᱸ ᱞᱚᱞᱚ ᱫᱟᱜ ᱠᱚ ᱚᱱᱠᱟ, ᱞᱚᱞᱚ ᱫᱟᱜᱼᱼ ᱠᱚᱨ ᱫᱚ ᱮᱴᱟᱜ ᱠᱷᱚᱱ ᱪᱟ ᱠᱚ ᱢᱤᱥ ᱞᱟᱹᱜᱤᱫ ᱫᱚ ᱵᱟᱹᱱᱩᱜ ᱠᱟᱜᱼᱟ, ᱮᱴᱟᱜ ᱠᱚ ᱟᱫᱚ ᱤᱱᱟᱹ ᱢᱚᱛᱚᱡ ᱜᱮ ᱜᱟᱱᱚᱜᱼᱟ ᱾ ᱩᱱᱠᱩ ᱮᱨᱤᱭᱟᱹ ᱠᱚᱫᱚ ᱟᱫᱚ ᱚᱱᱮ ᱤᱱᱟᱹ ᱠᱚᱜᱮ ᱠᱚ ᱧᱩ ᱵᱟᱲᱟᱭᱮᱜᱼᱟ ᱾
ᱚᱻ ᱢᱟᱱᱮ ᱫᱚᱠᱟᱱ ᱠᱚᱨᱮ ᱪᱟᱭ ᱠᱚ ᱪᱟ ᱠᱚᱠᱚ ᱧᱩᱭ ᱜᱮᱭᱟ ᱦᱚᱲ ᱠᱚ ᱵᱟᱝ ᱾
ᱦᱚᱭ ᱦᱚᱭ ᱾
ᱛᱚ ᱪᱮᱫ ᱞᱮᱠᱟ ᱯᱩᱭᱥᱟᱹ ᱠᱚ ᱦᱟᱛᱟᱣ ᱜᱮᱭᱟ ᱚᱱᱛᱮ ᱫᱚ ᱪᱟᱥ?
ᱟᱻ ᱦᱳᱭ ᱜᱚᱝᱠᱮ ᱚᱱᱠᱟ ᱜᱮ ᱟᱻ ᱱᱚᱝᱠᱟᱱ ᱟᱻ ᱪᱟ ᱪᱟ ᱵᱤᱥᱚᱭ ᱨᱮ ᱠᱟᱱᱟ᱾ ᱚᱠᱚᱭ ᱫᱚ ᱟᱸ ᱫᱚᱥ ᱴᱟᱠᱟ ᱠᱟᱛᱮᱫ ᱦᱚᱸᱠᱚᱸ ᱟᱠᱷᱨᱤᱧ ᱜᱮᱭᱟ᱾ ᱟᱸ ᱢᱤᱫᱴᱮᱡ ᱠᱟᱯ ᱨᱮ ᱫᱚᱥ ᱴᱟᱠᱟ᱾ ᱠᱟᱛᱮᱫ ᱦᱚᱸᱠᱩ ᱟᱹᱠᱷᱨᱤᱧ ᱜᱮᱭᱟᱠᱩ᱾ ᱟᱠᱚ ᱫᱚ ᱢᱚᱬᱮ ᱴᱟᱠᱟ ᱠᱟᱛᱮᱫ ᱠᱚ ᱟᱠᱠᱷᱨᱤᱧ ᱜᱮᱭᱟᱠᱩ᱾ ᱚᱸ ᱛᱳᱣᱟ ᱫᱚ ᱟᱥᱞᱤ ᱛᱳᱣᱟ ᱟ ᱫᱟᱜ ᱵᱟᱝ ᱢᱮᱥᱟᱞ ᱞᱮᱠᱷᱟᱱ ᱚᱱᱟ ᱫᱚ ᱫᱚᱥ ᱴᱟᱠᱟ ᱠᱟᱛᱮᱫ ᱟᱨ ᱡᱩᱫᱤ ᱫᱟᱜ ᱠᱚ ᱢᱮᱥᱟᱞ ᱞᱮᱠᱷᱟᱱ ᱚᱱᱟ ᱫᱚ ᱢᱚᱬᱮ ᱴᱟᱠᱟ ᱠᱟᱛᱮᱫ ᱚᱱᱠᱟ ᱠᱚ ᱟᱹᱠᱷᱨᱤᱧᱟᱠᱚ᱾
ᱟᱪᱪᱷᱟ ᱟᱪᱪᱷᱟ ᱟᱪᱷᱟ᱾ ᱢᱟᱱᱮ ᱚᱱᱟ ᱫᱚ ᱱᱚᱜᱼᱚ ᱱᱚᱝᱠᱟ ᱢᱟᱱᱮ ᱫᱟᱜ ᱫᱟᱜ ᱢᱮᱥᱟ ᱛᱳᱣᱟ ᱫᱚ ᱚᱱᱟ ᱤᱭᱟᱹ ᱪᱟ ᱫᱚ ᱚᱱᱟ ᱫᱚ ᱚᱱᱟ ᱫᱚ ᱤᱭᱟᱹ ᱠᱟᱛᱮ ᱵᱟᱝ᱾ ᱢᱟᱱᱮ ᱢᱚᱬᱮ ᱴᱟᱠᱟ ᱟᱨ ᱵᱟᱠᱷᱟᱱ ᱡᱟᱦᱟᱸ ᱫᱚ ᱟᱥᱞᱤ ᱛᱳᱣᱟ ᱛᱮ ᱵᱮᱱᱟᱜ ᱠᱟᱱᱟ, ᱚᱱᱟ ᱫᱚ ᱫᱚᱥ ᱴᱟᱠᱟ, ᱚᱱᱟ ᱫᱚ ᱯᱮᱥᱟᱞ ᱪᱟ ᱦᱚᱸ ᱢᱤᱫᱴᱟᱹᱝ ᱵᱮᱥ ᱵᱚᱞᱮ ᱵᱟᱪᱷᱟᱜ ᱠᱟᱱᱟ ᱵᱟᱝ? ᱦᱩᱸ᱾
ᱦᱚᱭ ᱦᱚᱭ᱾
ᱜᱚᱝᱠᱮ ᱱᱤᱛᱚᱜ ᱫᱚ ᱱᱷᱟᱜ ᱟᱺᱻ ᱱᱚᱶᱟ ᱤᱭᱟᱹ ᱨᱮᱫᱚ ᱢᱟᱱᱮ ᱡᱟᱦᱟᱸ ᱛᱤᱱᱟᱹᱜ ᱟᱺᱻ ᱚᱱᱟ ᱟᱥᱟᱢ ᱫᱤᱥᱚᱢ ᱫᱚ ᱵᱮᱥᱤ ᱵᱷᱟᱜᱽ ᱛᱮ ᱱᱚᱶᱟ ᱟᱺᱻᱟᱺ ᱪᱟ ᱵᱟᱠᱷᱨᱟ ᱛᱮᱜᱮ ᱵᱮᱥᱤ ᱫᱚ ᱯᱷᱮᱢᱟᱥ ᱦᱩᱭᱩᱜ ᱜᱮᱭᱟ᱾ ᱦᱳᱭᱥᱮ ᱥᱮ ᱪᱮᱫ? ᱟᱞᱮ ᱫᱚ ᱱᱚᱝᱠᱟ ᱞᱮ ᱵᱟᱰᱟᱭᱟ ᱡᱮ ᱪᱟ ᱫᱚ ᱢᱟᱱᱮ ᱟᱥᱟᱢ ᱢᱟᱱᱮ ᱪᱟ ᱚᱱᱠᱟᱱ ᱠᱤᱪᱷᱩ ᱤᱸᱻ ᱤᱭᱟᱹ ᱨᱮᱜᱮ ᱟᱸᱡᱚᱢ ᱵᱟᱲᱟ ᱟᱠᱟᱱᱟ, ᱡᱚᱛᱚ ᱠᱤᱪᱷᱩ ᱨᱮᱜᱮ ᱡᱮ ᱟᱥᱟᱢ ᱫᱤᱥᱚᱢ᱾ ᱪᱟ ᱫᱤᱥᱚᱢ ᱚᱱᱠᱟᱱ ᱠᱤᱪᱷᱩ᱾ ᱟᱯᱮ ᱫᱚ ᱚ ᱚᱱᱟᱜᱮ ᱢᱟᱱᱮ ᱟᱥᱟᱢ ᱨᱮᱫᱚ ᱟᱥᱟᱢ ᱫᱤᱥᱚᱢ ᱫᱚ ᱯᱨᱚᱯᱩᱞᱟᱨᱤᱴᱤ ᱫᱚ ᱪᱟ ᱫᱤᱭᱮ ᱯᱨᱚᱯᱩᱞᱟᱨ ᱧᱚᱜ ᱜᱮᱭᱟ ᱵᱤᱥᱤ ᱦᱮᱸ ᱥᱮ ᱪᱮᱫ? ᱜᱚᱝᱠᱮ!
ᱦᱳᱭ ᱦᱳᱭ᱾ ᱟ ᱚᱱᱟ ᱠᱷᱚᱡ ᱜᱚᱝᱠᱮ ᱟᱨᱦᱚᱸ ᱟᱨ ᱢᱤᱫᱴᱤᱡ ᱢᱮᱱᱟᱜ ᱟᱠᱟᱜᱼᱟ᱾ ᱚᱱᱟ ᱫᱚ ᱦᱳᱭ ᱚᱱᱟ ᱛᱮᱦᱚᱸ ᱯᱨᱚᱯᱷᱤᱴ ᱠᱚ ᱦᱩᱭᱩᱜᱼᱟ᱾ ᱟᱫᱚ ᱟᱥᱟᱢ ᱨᱮᱫᱚ ᱠᱷᱟᱹᱞᱤ ᱵᱟᱜᱟᱱ ᱠᱚᱜᱮ ᱢᱮᱱᱟᱜ ᱟᱫᱚ ᱡᱟᱭᱜᱟ ᱡᱟᱭᱜᱟ ᱛᱮᱫᱚ ᱚᱠᱚᱭ ᱫᱚ ᱵᱟᱜᱟᱱ ᱛᱮᱜᱮ ᱢᱟᱹᱞᱤᱠ ᱢᱮᱱᱟᱜ ᱠᱚᱣᱟ ᱚᱱᱛᱮ᱾
ᱢᱟᱱᱮ ᱵᱚᱲᱚ ᱥᱚᱲᱚ ᱢᱟᱱᱮ ᱚᱱᱟ ᱵᱟᱜᱟᱱ ᱵᱟᱜᱟᱱ ᱚᱱᱠᱟ ᱢᱟᱱᱮ ᱥᱟᱨᱟ ᱵᱚᱪᱷᱚᱨ ᱠᱟᱹᱢᱤ ᱞᱮᱠᱟᱱᱟᱜ ᱚᱱᱠᱟᱱᱟᱜ ᱠᱤᱪᱷᱩ ᱤᱭᱟᱹ ᱠᱚ ᱦᱮᱱᱟᱜᱼᱟ ᱵᱟᱝ? ᱢᱟᱱᱮ ᱠᱟᱹᱢᱤᱱ ᱫᱚ ᱵᱚᱱᱫᱚ ᱵᱟᱝ᱾ ᱢᱟᱱᱮ ᱵᱚᱱᱫᱚ ᱵᱟᱹᱱᱩᱜᱼᱟ ᱠᱟᱹᱢᱤ ᱨᱮᱱᱟᱜ ᱫᱚ ᱥᱮ ᱪᱮᱫ? ᱜᱚᱝᱠᱮ! ᱤᱱᱠᱟᱹᱱᱟᱜ ᱤᱭᱟᱹ ᱦᱮᱱᱟᱜᱼᱟ ᱵᱟᱝ?
ᱦᱳᱭ ᱦᱳᱭ᱾ ᱮ ᱵᱟᱜᱟᱱ ᱫᱚ ᱟᱨ ᱜᱚᱝᱠᱮ ᱚᱱᱟ ᱪᱟ ᱠᱷᱚᱱ ᱦᱚᱸ ᱟᱨᱦᱚᱸ ᱢᱤᱫᱴᱮᱱ ᱜᱟᱱ ᱚᱱᱠᱟ ᱵᱟᱜᱟᱱ ᱢᱮᱱᱟᱜ ᱠᱟᱜᱼᱟ᱾ ᱵᱟᱨᱭᱟ ᱯᱮᱭᱟ ᱫᱟᱨᱮ ᱡᱤᱱᱤᱥᱠᱚ ᱵᱟᱜᱟᱱᱠᱚ ᱢᱮᱱᱟᱜ ᱟᱠᱟᱫᱼᱟ᱾
ᱛᱟᱦᱞᱮ ᱡᱟᱦᱟᱱᱟᱜ ᱯᱷᱚᱞ ᱰᱚᱞ ᱠᱚᱫᱚ ᱜᱚᱝᱠᱮ ᱪᱮᱫ ᱠᱚ ᱯᱷᱚᱞ ᱰᱚᱞ ᱠᱚ? ᱛᱤᱱᱟᱹᱜ ᱜᱟᱱ ᱪᱮᱫ ᱞᱮᱠᱟ ᱩᱞ ᱠᱚ ᱥᱮ ᱤᱭᱟᱹ ᱠᱚ ᱛᱟᱞᱮ ᱠᱚ? ᱠᱟᱱᱴᱷᱟᱲ ᱠᱚ ᱠᱷᱤᱡᱩᱨ ᱠᱚ ᱚᱱᱠᱟᱱᱟᱜ ᱡᱤᱱᱤᱥ ᱠᱚ ᱦᱮᱱᱟᱜ-ᱟ ᱥᱮ ᱵᱟᱹᱱᱩᱜ-ᱟ ᱟᱯᱮ ᱥᱮᱫ ᱫᱚ? ᱛᱟᱦᱞᱮ ᱟᱯᱮ ᱫᱤᱥᱚᱢ ᱥᱮᱫ ᱫᱚ ᱟᱨ ᱥᱟᱶᱛᱮ ᱚᱱᱠᱟᱱᱟᱜ ᱡᱟᱦᱟᱱᱟᱜ ᱠᱚᱨᱮᱱᱟᱜ ᱦᱟᱱᱟ ᱱᱷᱟᱶᱟ ᱠᱚ ᱡᱮᱢᱚᱱ ᱮᱸ ᱪᱮᱫ ᱠᱚ ᱞᱟᱹᱭᱟ ᱮᱸᱭ ᱡᱮᱢᱚᱱ ᱚᱱᱟ ᱵᱤᱨ ᱫᱤᱥᱚᱢ ᱵᱤᱨ ᱠᱚ ᱦᱮᱱᱟᱜ-ᱟ ᱥᱮ ᱵᱟᱹᱱᱩᱜᱼᱟ ᱟᱯᱮ ᱥᱮᱫ ᱫᱤᱥᱚᱢ ᱨᱮ ᱫᱚ?
ᱟ ᱟᱞᱮ ᱥᱮᱜ ᱟᱞᱮ ᱟᱹᱛᱩ ᱫᱤᱥᱚᱢ ᱫᱚ ᱵᱤᱨ ᱠᱚᱫᱚ ᱵᱩᱨᱩ ᱠᱚᱫᱚ ᱵᱟᱹᱱᱩᱜ ᱟᱠᱟᱫᱼᱟ᱾ ᱟ ᱠᱷᱤᱪᱟᱹᱜᱼᱟ ᱚᱱᱟ ᱠᱚ ᱱᱤᱡᱮ ᱛᱮᱜᱮ ᱠᱚ ᱵᱟᱜᱟᱱᱮᱜᱼᱟ ᱟᱫᱚ ᱯᱷᱟᱨᱟᱠ ᱠᱷᱚᱱ ᱫᱚ᱾ ᱯᱷᱟᱨᱟᱠ ᱠᱷᱚᱱ ᱫᱚ ᱵᱟᱹᱥᱛᱤ ᱠᱚ ᱨᱟᱹᱥᱤ ᱟᱹᱛᱩ ᱠᱚᱢ ᱧᱮᱞ ᱞᱮᱠᱷᱟᱱ ᱫᱚ ᱢᱮᱱᱟᱭ ᱱᱚᱶᱟ ᱚᱱᱛᱮ ᱫᱚ ᱵᱤᱨ ᱠᱚ ᱢᱮᱱᱟᱜ ᱠᱟᱜᱼᱟ ᱚᱱᱠᱟᱢ ᱧᱮᱞᱟᱢ ᱟᱫᱚ ᱵᱚᱞᱚ ᱞᱮᱱᱠᱷᱟᱱ ᱚᱱᱛᱮᱢ ᱪᱟᱞᱟᱣ ᱞᱮᱱᱠᱷᱟᱱ ᱫᱚ ᱢᱮᱱ ᱠᱮᱭᱟᱢ ᱵᱟᱹᱥᱛᱤ ᱠᱟᱱᱟ᱾
ᱛᱟᱦᱞᱮ ᱛᱟᱦᱞᱮ ᱜᱚᱝᱠᱮ ᱟᱹᱰᱤ ᱢᱚᱸᱡᱽ ᱥᱟᱶ ᱢᱮᱱᱟᱜ ᱟᱯᱮ ᱥᱮᱫ ᱫᱚ ᱟᱯᱮᱭᱟᱜ ᱤᱭᱟᱹ ᱠᱚᱫᱚ᱾ ᱵᱷᱮᱜᱟᱨ ᱜᱮᱭᱟ ᱟᱨ ᱦᱮᱸ ᱤᱱᱟᱹᱠᱷᱟᱱ ᱵᱤᱨ ᱠᱚᱫᱚ ᱵᱤᱱ ᱧᱮᱞ ᱵᱟᱲᱟ ᱟᱠᱟᱫᱼᱟ ᱥᱮ ᱵᱟᱝ ᱜᱮ? ᱵᱤᱨ ᱫᱤᱥᱚᱢ ᱥᱮ ᱵᱤᱨ ᱞᱮᱠᱟᱱ ᱚᱱᱠᱟᱱᱟᱜ ᱡᱟᱭᱜᱟ ᱠᱚ ᱚᱱᱛᱮ? ᱟᱯᱮ ᱥᱮᱫ ᱡᱟᱦᱟᱸ ᱥᱮᱫ ᱜᱮ ᱦᱮᱱᱟᱜ ᱥᱮ ᱵᱟᱹᱱᱩᱜ-ᱟ?
ᱦᱳᱭ ᱧᱮᱞ ᱫᱚᱞᱤᱧ ᱠᱟᱜ ᱜᱮᱭᱟ᱾ ᱟᱫᱚ ᱟᱹᱞᱤᱧ ᱠᱷᱚᱱ ᱫᱚ ᱜᱚᱝᱠᱮ ᱚᱱᱟ ᱠᱚ ᱵᱤᱨ ᱫᱤᱥᱚᱢ ᱟᱹᱛᱩ ᱠᱚᱫᱚ ᱦᱟᱸᱜ ᱪᱚᱞᱞᱤᱥ ᱪᱚᱞᱞᱤᱥ ᱛᱤᱨᱤᱥ ᱠᱤᱞᱳᱢᱤᱴᱟᱨ ᱚᱱᱠᱟ ᱟᱸ ᱡᱤᱞᱤᱝ ᱨᱮ ᱢᱮᱱᱟᱜ ᱠᱟᱜ-ᱟ᱾
ᱠᱚᱫᱚ ᱪᱮᱫ ᱥᱟᱨᱡᱚᱢ ᱵᱤᱨ ᱠᱚ ᱥᱮ ᱮᱴᱟᱜ ᱠᱤᱪᱷᱩ ᱡᱟᱦᱟᱱᱟᱜ ᱤᱭᱟᱹ ᱠᱚ?
ᱟᱨ ᱞᱟᱦᱟ ᱫᱚ ᱥᱟᱨᱡᱚᱢ ᱵᱤᱨ ᱠᱚ ᱛᱟᱦᱮᱸ ᱠᱟᱱᱟ᱾ ᱟᱫᱚ ᱥᱟᱨᱡᱚᱢ ᱵᱤᱨ ᱠᱚᱫᱚ ᱵᱷᱤᱸᱫᱟᱹᱲ ᱠᱮᱫᱼᱟ ᱠᱚ ᱚᱠᱚᱭ ᱫᱚ ᱠᱟᱴ ᱠᱚ ᱟᱹᱰᱤ ᱡᱩᱨ ᱠᱚ ᱟᱹᱠᱷᱨᱤᱧᱮᱫ ᱠᱟᱱ ᱛᱟᱦᱮᱱᱟ ᱞᱟᱦᱟ ᱫᱚ᱾ ᱟ ᱵᱟᱠᱚ ᱵᱚᱱᱫᱚ ᱵᱟᱲᱟᱣ ᱠᱟᱫ ᱟᱫᱚ ᱚᱱᱟ ᱠᱚᱫᱚ ᱵᱟᱹᱱᱩᱜ ᱠᱟᱜ ᱟᱫᱚ᱾ ᱡᱩ ᱠᱤᱪᱷᱩ ᱚᱱᱟ ᱥᱟᱨᱡᱚᱢ ᱵᱤᱨ ᱠᱷᱚᱱ ᱦᱚᱸ ᱥᱟᱨᱡᱚᱢ ᱫᱟᱨᱮ ᱠᱷᱚᱡ ᱮᱴᱟᱜ ᱮᱴᱟᱜ ᱫᱟᱨᱮ ᱠᱩ ᱢᱮᱱᱟᱜ ᱠᱟᱜ-ᱟ ᱞᱟᱹᱴᱩ ᱞᱟᱹᱴᱩ᱾
ᱛᱟᱦᱞᱮ ᱜᱚᱝᱠᱮ ᱚᱱᱟ ᱫᱚ ᱟᱹᱰᱤ ᱱᱟᱯᱟᱭ ᱟᱯᱮ ᱦᱚᱸ ᱱᱚᱝᱠᱟ ᱠᱟᱞᱪᱟᱨ ᱥᱮ ᱟᱯᱮ ᱠᱤᱪᱷᱩ ᱠᱤᱪᱷᱩ ᱡᱟᱛᱮ ᱡᱤᱱᱤᱥ ᱡᱟᱦᱟᱸ ᱞᱮᱠᱟᱨᱮ ᱟᱞᱮ ᱡᱮᱢᱚᱱ ᱟᱞᱮ ᱫᱚ ᱱᱤᱛᱚᱜ ᱱᱟᱸᱜ ᱱᱚᱣᱟ ᱟᱞᱮᱫᱚ ᱴᱚᱰᱟᱝ ᱫᱤᱥᱚᱢ ᱢᱟᱱᱮ ᱵᱤᱨ ᱫᱤᱥᱚᱢ ᱠᱟᱨᱚᱱ ᱱᱚᱛᱮ ᱟᱞᱮ ᱫᱚ ᱱᱚᱛᱮ ᱩᱱᱟᱹᱜ ᱠᱤ ᱠᱟᱹᱢᱤ ᱠᱟᱡᱽ ᱵᱟᱹᱱᱩᱜᱼᱟ ᱥᱟᱶᱛᱮ ᱡᱟᱦᱟᱸ ᱫᱚ ᱚᱱᱟ ᱠᱤᱪᱷᱩ ᱠᱤᱪᱷᱩ ᱡᱟᱭᱜᱟ ᱵᱮᱝᱜᱚᱞ ᱨᱮᱱᱟᱜ ᱡᱟᱦᱟᱸ ᱫᱚ ᱦᱩᱜᱞᱤ ᱰᱤᱥᱴᱤᱠ ᱠᱚᱨᱮᱜ ᱱᱚᱜ ᱱᱟ ᱵᱚᱨᱫᱷᱚᱢᱟᱱ ᱰᱤᱥᱴᱤᱠ ᱠᱚᱨᱮᱜ ᱠᱤᱪᱷᱩ ᱠᱤᱪᱷᱩ ᱱᱚᱣᱟ ᱫᱚ ᱢᱟᱱᱮ ᱡᱟᱭᱡᱩᱜᱽ ᱜᱮ ᱪᱟᱥ ᱦᱩᱭᱩᱜᱼᱟ ᱢᱟᱱᱮ ᱯᱩᱨᱟᱹ ᱥᱟᱨᱟ ᱵᱚᱪᱷᱚᱨ ᱜᱮ ᱠᱟᱹᱢᱤ ᱨᱮᱱᱟᱜ ᱚᱵᱷᱟᱵᱽ ᱵᱟᱹᱱᱩᱜᱼᱟ ᱟᱯᱮ ᱥᱮᱫᱽ ᱦᱚᱸ ᱡᱟᱦᱟᱸ ᱞᱮᱠᱟᱱᱟᱜ ᱜᱮ ᱠᱟᱹᱢᱤ ᱨᱮᱱᱟᱜ ᱚᱵᱷᱟᱵᱽ ᱫᱚ ᱵᱟᱹᱱᱩᱜᱼᱟ ᱛᱚ ᱟᱞᱮ ᱥᱮᱫᱽ ᱜᱮ ᱠᱟᱹᱢᱤ ᱨᱮᱱᱟᱜ ᱚᱵᱷᱟᱵᱽ ᱦᱚᱸ ᱢᱮᱱᱟᱜᱼᱟ ᱥᱟᱶᱛᱮ ᱴᱟᱠᱟ ᱯᱚᱭᱥᱟ ᱨᱮᱱᱟᱜ ᱟᱱᱟᱴ ᱦᱚᱸ ᱠᱟᱹᱴᱤᱡᱽ ᱟᱞᱮ ᱥᱮᱫᱽ ᱫᱚ ᱟᱱᱟᱴ ᱧᱚᱜ ᱜᱮᱭᱟ ᱟᱨ ᱱᱚᱝᱠᱟ ᱪᱟᱥᱵᱟᱥ ᱠᱚᱨᱮ ᱦᱚᱸ ᱠᱟᱹᱴᱤᱡᱽ ᱞᱮ ᱟᱱᱟᱴ ᱧᱚᱜ ᱜᱮᱭᱟ ᱡᱷᱚᱛᱚ ᱛᱮᱜᱮ᱾ ᱟᱯᱮᱥᱮᱜ ᱜᱮ ᱜᱚᱝᱠᱮ ᱢᱟᱱᱮ ᱟᱯᱮᱥᱮᱫ ᱫᱚ ᱢᱚᱸᱡᱽ ᱧᱚᱜ ᱟᱯᱮᱥᱮᱫ ᱫᱚ ᱵᱮᱱ ᱞᱟᱹᱭ ᱠᱮᱫ ᱡᱮ ᱚᱭ ᱤᱭᱟᱹ ᱫᱚ ᱩᱱᱟᱹᱜ ᱟᱱᱟᱴ ᱵᱟᱹᱱᱩᱜᱼᱟ ᱡᱮ ᱪᱟᱥᱵᱟᱥ ᱠᱚᱨᱮ ᱦᱚᱸ ᱡᱚᱛᱚ ᱠᱤᱪᱷᱩ ᱜᱮ ᱡᱚᱛᱚ ᱠᱤᱪᱷᱩ ᱨᱮᱜᱮ ᱟᱯᱮ ᱫᱚ ᱞᱟᱦᱟᱨᱮ ᱦᱮᱱᱟᱜ ᱯᱮᱭᱟ ᱟᱨ ᱩᱱᱟᱹᱜ ᱟ ᱵᱟᱯᱮ ᱟᱱᱟᱴ ᱨᱮ ᱫᱚ ᱩᱱᱟᱹᱜ ᱥᱟᱴ ᱫᱚ ᱵᱟᱯᱮ ᱧᱩᱨᱩ ᱜᱚᱫᱚᱜ ᱴᱟᱠᱟ ᱯᱩᱭᱥᱟ ᱠᱚᱛᱮ ᱡᱚᱛᱚ ᱠᱤᱪᱷᱩ ᱛᱮᱜᱮ ᱱᱟᱸᱜ ᱩᱱᱟᱹᱜ ᱫᱚ ᱵᱟᱯᱮ ᱮᱴᱠᱮᱴᱚᱬᱮᱜᱼᱟ ᱵᱟᱝ ᱜᱚᱝᱠᱮ
ᱦᱳᱭ ᱦᱳᱭ ᱟ ᱜᱚᱝᱠᱮ ᱟᱞᱮᱥᱮᱫ ᱫᱚ ᱚᱱᱮ ᱵᱟᱜᱟᱱ ᱠᱚᱜᱮ ᱠᱚ ᱛᱟᱦᱮᱱᱟ ᱛᱚ ᱚ ᱢᱤᱫᱴᱮᱱ ᱫᱚ ᱚᱱᱮ ᱢᱮᱱᱟᱠᱚ ᱪᱟ ᱵᱟᱜᱟᱱ ᱠᱚ ᱢᱮᱱᱟᱜ ᱠᱟᱜᱼᱟ ᱛᱚ ᱚᱱᱟᱫᱚ ᱡᱮ ᱠᱤᱪᱷᱩ ᱚᱱᱮ ᱚᱠ ᱠᱚᱨᱮ ᱪᱚᱝ ᱦᱩᱲᱩ ᱠᱚ ᱵᱟᱝ ᱨᱚᱦᱚᱭᱚᱜᱼᱟ ᱪᱮᱫ ᱠᱚᱪᱚᱝ ᱵᱟᱝ ᱪᱟᱥᱚᱜᱼᱟ ᱛᱚ ᱚᱱᱟ ᱠᱚ ᱚᱱᱠᱟᱱ ᱡᱟᱭᱜᱟ ᱨᱮ ᱪᱟ ᱠᱚᱫᱚ ᱠᱚ ᱵᱟᱜᱟᱱᱮᱫ-ᱟ ᱠᱚ
ᱦᱩᱸ ᱚᱱᱟ ᱫᱚ ᱢᱚᱸᱡᱽ ᱡᱤᱱᱤᱥ ᱠᱟᱱ ᱜᱮ ᱜᱚᱝᱠᱮ ᱟᱫᱚ ᱪᱟ ᱵᱟᱜᱟᱱ ᱪᱟ ᱨᱮᱦᱚᱸ ᱛᱚ ᱱᱟᱸᱦ ᱱᱤᱛᱚᱜ ᱫᱚ ᱪᱟ ᱨᱮᱱᱟᱜ ᱛᱚ ᱡᱟᱦᱟᱸ ᱛᱚ ᱯᱩᱨᱟᱹ ᱤᱱᱰᱤᱭᱟ ᱢᱟᱱᱮ ᱤᱱᱰᱤᱭᱟ ᱫᱚ ᱪᱟ ᱞᱟᱹᱜᱤᱫ ᱛᱮᱫᱚ ᱱᱤᱛᱚᱜ ᱫᱚ ᱢᱟᱱᱮ ᱢᱤᱫ ᱠᱟᱛᱷᱟ ᱨᱮᱫᱚ ᱪᱟ ᱪᱟ ᱛᱮᱫᱚ ᱟᱵᱚ ᱡᱮᱢᱚᱱ ᱱᱤᱛᱚᱜ ᱱᱟᱸᱦ ᱠᱚ ᱞᱟᱹᱭ ᱟ ᱡᱮᱱᱚᱱ ᱢᱩᱫᱤ ᱢᱩᱫᱤ ᱪᱟ ᱛᱟᱵᱚᱱᱟ ᱯᱚᱨᱫᱷᱟᱱ ᱢᱚᱱᱛᱤᱨᱤ ᱠᱟᱱ ᱛᱟᱵᱚᱱᱟᱭᱟ ᱪᱟ ᱵᱟᱞᱟ ᱯᱨᱚᱫᱷᱱ ᱢᱚᱱᱛᱨᱤ ᱢᱟᱱᱮ ᱠᱟᱛᱷᱟ ᱨᱮ ᱢᱮᱱᱟᱜᱼᱟ ᱡᱟᱦᱟᱸ ᱞᱮᱠᱟ ᱜᱮ ᱪᱟᱭ ᱵᱮᱱᱟᱣ ᱟᱠᱟᱫ ᱵᱟᱭ ᱵᱮᱱᱟᱣ ᱠᱟᱜ ᱮᱯᱚᱨ ᱟᱭᱟᱜ ᱢᱤᱫᱴᱮᱱ ᱤᱭᱟᱹ ᱞᱟᱜᱤᱫ ᱯᱩᱨ ᱞᱟᱹᱭ ᱵᱤᱱ
ᱦᱳᱭ ᱟᱨ ᱵᱮᱱ ᱟᱸᱡᱚᱢ ᱵᱟᱲᱟᱣ ᱠᱟᱜ ᱵᱮᱱ ᱱᱚᱛᱮ ᱟᱨᱦᱚᱸ ᱵᱟᱜᱟᱱ ᱠᱚ ᱢᱮᱱᱟᱜ ᱠᱚ ᱚᱱᱠᱟ ᱢᱤᱫ ᱠᱤᱥᱤᱢ ᱢᱮᱱᱟᱜ-ᱟ᱾ ᱚᱱᱮ ᱡᱮ ᱥᱳᱯᱷᱟᱨᱤ ᱠᱚ ᱢᱮᱛᱟᱜ ᱠᱟᱱᱟ ᱠᱚ ᱚᱱᱟ ᱠᱚ ᱵᱟᱜᱟᱱ ᱠᱚ ᱢᱮᱱᱟᱜ ᱠᱟᱜ-ᱟ ᱱᱚᱛᱮ ᱫᱚ᱾
ᱟᱪᱪᱷᱟ ᱟᱪᱪᱷᱟ ᱟᱪᱪᱷᱟ ᱠᱷᱩᱵ ᱵᱷᱟᱜᱮᱭ ᱛᱟᱞᱦᱮ ᱚᱱᱠᱟᱱᱟᱜ ᱢᱟᱱᱮ ᱵᱚᱲᱚ ᱵᱚᱲᱚ ᱵᱟᱜᱟᱱ ᱠᱚ ᱵᱟᱝ ᱟᱫᱚ ᱚᱱᱟ ᱥᱟᱱᱛᱟᱲᱟᱜ ᱵᱟᱜᱟᱱ ᱠᱚ ᱥᱮ ᱮᱴᱟᱜ ᱦᱚᱲᱟᱜ ᱵᱟᱜᱟᱱ
ᱦᱮᱸ ᱵᱮᱥᱤᱠᱟᱭᱛᱮ ᱦᱚᱲᱟᱜ ᱠᱚ ᱵᱟᱜᱟᱱ ᱠᱚ ᱢᱮᱱᱟᱜ ᱠᱟᱜᱼᱟ᱾ ᱦᱚᱲᱟᱜ ᱦᱚᱸ ᱢᱮᱱᱟᱜ ᱠᱟᱜ-ᱟ ᱫᱤᱠᱩ ᱠᱚᱣᱟᱜ ᱦᱚᱸ ᱢᱮᱱᱟᱜ ᱠᱟᱜ-ᱟ᱾
ᱟᱼᱪᱪᱷᱟ ᱟᱫᱚ ᱚᱱᱛᱮ ᱫᱚ ᱡᱟᱦᱟᱸ ᱫᱚ ᱪᱟ ᱵᱟᱞᱟ ᱡᱟᱦᱟᱸ ᱠᱚ ᱞᱟᱹᱭ-ᱟ ᱜᱚᱴᱟᱜ ᱢᱟᱱᱮ ᱱᱤᱛᱚᱜ ᱫᱚ ᱪᱟ ᱫᱚ ᱚᱱᱟ ᱫᱚ ᱡᱟᱭᱡᱩᱜᱽ ᱟᱯᱮ ᱫᱚ ᱟᱯᱮᱭᱟᱜ ᱡᱟᱦᱟᱸ ᱡᱟᱭᱜᱟ ᱨᱮ ᱦᱮᱱᱟᱜ ᱯᱮ ᱱᱤᱛᱚ ᱟᱨᱤ ᱠᱚ ᱡᱚᱛᱚ ᱮᱢᱚᱱ ᱮᱢᱚᱱ ᱯᱮ ᱪᱟᱥ ᱠᱟᱜ ᱟ ᱫᱚ ᱮᱢᱚᱱ ᱮᱢᱚᱱ ᱡᱤᱱᱤᱥ ᱟᱯᱮᱭᱟᱜ ᱚᱱᱟ ᱟᱥᱟᱢ ᱫᱤᱥᱚᱢ ᱨᱮ ᱦᱩᱭᱩᱜ-ᱟ ᱡᱟᱦᱟᱸ ᱫᱚ ᱦᱮᱸ ᱱᱚᱣᱟ ᱫᱚ ᱟᱵᱚ ᱤᱱᱰᱤᱭᱟ ᱨᱮᱥᱮ ᱜᱚᱴᱟ ᱫᱤᱥᱚᱢ ᱜᱮ ᱢᱟᱱᱮ ᱫᱤᱥᱚᱢ ᱜᱮ ᱵᱟᱭᱨᱮ ᱫᱤᱥᱚᱢ ᱦᱚᱸ ᱪᱟ ᱠᱚᱫᱚ ᱱᱟᱦᱟᱜ ᱚᱠᱟ ᱠᱚᱨᱮ ᱫᱚ ᱫᱚᱨᱠᱟᱨᱚᱜ ᱜᱮᱭᱟ ᱮᱯᱚᱨ ᱤᱱᱰᱤᱭᱟ ᱵᱟᱭᱨᱮ ᱦᱚᱸ ᱦᱮᱸ ᱱᱚᱝᱠᱟ ᱠᱳᱞ ᱨᱮᱱᱟᱜ ᱪᱤᱱᱛᱟᱹ ᱵᱷᱟᱵᱽᱱᱟ ᱥᱮ ᱱᱚᱝᱠᱟᱱᱟᱜ ᱥᱚᱨᱠᱟᱨᱟᱜ ᱤᱭᱟᱹ ᱛᱟᱦᱮᱸ ᱫᱟᱲᱮᱭᱟᱜᱼᱟ ᱛᱚ ᱱᱚᱝᱠᱟ ᱠᱟᱛᱮᱫ ᱪᱟ ᱨᱮᱱᱟᱜ ᱮᱠ ᱮ ᱢᱟᱱᱮ ᱡᱟᱸᱦᱟ ᱠᱮᱨᱮᱡᱽ ᱥᱮ ᱡᱟᱸᱦᱟ ᱪᱟ ᱨᱮᱱᱟᱜ ᱰᱤᱢᱟᱱᱰ ᱱᱚᱣᱟ ᱫᱚ ᱥᱚᱵᱽ ᱥᱚᱢᱚᱭ ᱜᱮ ᱪᱮᱛᱟᱱ ᱨᱮ ᱛᱟᱦᱮᱱᱟ ᱱᱤᱛᱳᱜ ᱧᱮᱞ ᱵᱤᱱ ᱜᱚᱴᱟ ᱜᱮ ᱵᱟᱡᱟᱨ ᱠᱚᱨᱮ ᱥᱟᱦᱟᱨ ᱠᱚᱨᱮ ᱜᱚᱴᱟᱜ ᱜᱮ ᱚᱲᱟᱜ ᱫᱩᱣᱟᱹᱨ ᱡᱟᱦᱟᱸᱭ ᱜᱮ ᱯᱮᱲᱟ ᱯᱟᱹᱲᱦᱟ ᱦᱤᱡᱩᱜ ᱡᱮᱢᱚᱱ ᱟᱞᱮ ᱥᱮᱫ ᱫᱚ ᱟᱯᱮ ᱥᱮᱫ ᱫᱚ ᱪᱮᱫ ᱞᱮᱠᱟ ᱵᱟᱹᱞᱤᱧ ᱵᱟᱲᱟᱭᱟ ᱛᱚ ᱡᱟᱦᱟᱸ ᱞᱮᱠᱟ ᱟᱞᱮ ᱥᱮᱫ ᱫᱚ ᱯᱮᱲᱟ ᱴᱮᱲᱟ ᱠᱚ ᱦᱮᱡᱽ ᱞᱮᱠᱷᱟᱱ ᱫᱚ ᱯᱳᱭᱳ ᱪᱟ ᱫᱟᱜᱽ ᱛᱮ ᱞᱚᱞᱚ ᱫᱟᱜᱽ ᱚᱱᱠᱟ ᱛᱮᱜᱮ ᱞᱮ ᱯᱩᱭᱞᱩ ᱥᱩᱨ ᱟᱠᱚᱣᱟ ᱛᱟᱨᱯᱚᱨ ᱨᱮᱭᱟᱲ ᱫᱟᱜᱽ ᱫᱟᱜᱽ ᱢᱟᱱᱮ ᱯᱟᱹᱣᱟᱹ ᱦᱟᱺᱰᱤ ᱠᱚᱠᱚ ᱥᱩᱨ ᱟᱠᱣᱟ ᱠᱟᱹᱴᱤᱡᱽ ᱚᱱᱠᱟᱱ ᱠᱚ ᱡᱟᱦᱟᱸᱭ ᱠᱚ ᱚᱱᱠᱟᱱ ᱠᱚ ᱥᱚᱢᱯᱚᱨᱠᱚ ᱦᱚᱲ ᱠᱚᱫᱚ ᱟᱨ ᱡᱟᱦᱟᱸᱭ ᱠᱚ ᱚᱱᱠᱟᱱ ᱠᱚᱫᱚ ᱟᱫᱚ ᱵᱟᱭ ᱮᱢ ᱜᱟᱱᱚᱜ ᱦᱚᱲ ᱫᱚ ᱫᱟᱠᱟ ᱩᱛᱩ ᱯᱳᱭᱞᱳ ᱛᱮᱫ ᱜᱮ ᱚᱱᱠᱟ ᱠᱟᱛᱮᱜ ᱜᱮ ᱡᱮ ᱪᱟ ᱥᱮᱴᱮᱨ ᱠᱟᱛᱮ ᱜᱮ ᱛᱟᱨᱯᱚᱨ ᱫᱟᱠᱟ ᱩᱛᱩ ᱟᱭ ᱜᱟᱱᱚᱜ ᱦᱚᱲ ᱫᱚ ᱯᱳᱭᱞᱳ ᱚᱱᱟ ᱤᱭᱟᱹ ᱠᱟᱛᱮᱜ ᱰᱟᱹ ᱨᱮᱭᱟᱲ ᱫᱟᱜᱽ ᱠᱟᱛᱮᱫ ᱞᱚᱞᱚ ᱫᱟᱜᱽ ᱨᱮᱭᱟᱲ ᱫᱟᱜᱽ ᱠᱟᱛᱮ ᱫᱟᱠᱟ ᱩᱛᱩ ᱠᱚᱠᱚ ᱮᱢᱟ ᱠᱚᱣᱟ ᱚᱱᱟᱱ ᱠᱤᱪᱷᱩ ᱟᱫᱚ ᱟᱯᱮ ᱥᱮᱫ ᱫᱚ ᱪᱮᱫ ᱞᱮᱠᱟ ᱜᱚᱝᱠᱮ ᱛᱟᱦᱮ?
ᱦᱚᱸ ᱟᱞᱮᱥᱮᱫ ᱫᱚ ᱜᱚᱝᱠᱮ ᱚᱱᱠᱟ ᱜᱮ ᱢᱮᱱᱟᱜ ᱠᱟᱜ ᱟᱫᱚ ᱢᱮᱱᱟᱜ ᱫᱚ ᱯᱨᱚᱛᱷᱚᱢ ᱨᱮᱦᱚᱸ ᱟᱞᱮ ᱫᱚ ᱚᱱᱠᱟ ᱛᱮ ᱟᱛᱟᱝ ᱫᱟᱨᱟᱢ ᱠᱟᱛᱮᱫ ᱫᱚ ᱟᱸ ᱡᱮᱞᱮᱠᱟᱧ ᱞᱟᱹᱭ ᱠᱮ ᱚᱱᱮ ᱠᱚ ᱵᱟᱜᱟᱱᱮᱫᱼᱟ ᱠᱚ ᱯᱟᱱ ᱥᱩᱯᱟᱨᱤᱧ ᱞᱟᱹᱭᱟᱫ ᱢᱮᱭᱟ ᱚᱸ ᱚᱱᱟ ᱠᱚ ᱟᱡᱚᱢ ᱵᱟᱲᱟ ᱠᱟᱛᱮᱫ ᱟᱫᱚ ᱛᱟᱨᱯᱚᱨᱮ ᱦᱟᱸᱜ ᱫᱚ᱾ ᱪᱟ ᱫᱟᱜ ᱦᱟᱸᱜ ᱠᱚ ᱧᱩᱭᱮᱫᱼᱟ, ᱠᱚ ᱤᱱᱟᱹᱯᱚᱨᱮ ᱟᱨᱦᱚᱸ ᱚᱱᱟᱜᱮ ᱯᱟᱱ ᱥᱩᱯᱟᱹᱨᱤ ᱠᱚ-ᱠᱚ ᱡᱚᱢ ᱢᱟᱠᱚ ᱟᱫᱚ ᱛᱷᱚᱲᱟ ᱜᱷᱟᱹᱲᱤᱡ ᱵᱟᱫᱽ ᱠᱚ ᱦᱟᱸᱜ ᱠᱚ ᱫᱟᱠᱟ ᱠᱚ, ᱩᱛᱩ ᱠᱚ, ᱤᱥᱤᱱ ᱛᱮᱭᱟᱨᱠᱟᱛᱮᱫ ᱚᱱᱟᱠᱚ ᱡᱚᱢ ᱠᱟᱛᱮᱫ ᱟᱨᱦᱚᱸ ᱚᱱᱟ ᱯᱟᱱᱥᱩᱯᱟᱨᱤ ᱜᱮ ᱞᱟᱜᱟᱜᱼᱟ, ᱞᱟᱥ ᱨᱮᱫᱚ ᱟᱫᱚ ᱚᱱᱟ